ᱦᱮᱸ ᱡᱚᱦᱟᱨ ᱜᱮ ᱜᱚᱝᱠᱮ ᱛᱚ ᱛᱤᱠᱤᱱ ᱫᱟᱠᱟ ᱫᱚ ᱛᱚᱵᱮᱱ ᱡᱚᱢ ᱵᱟᱲᱟ ᱠᱮᱫᱟ ᱥᱮ ᱟᱹᱣᱨᱤᱭᱟ
ᱜᱚᱝᱠᱮ ᱟᱹᱞᱤᱧ ᱫᱚ ᱛᱤᱠᱤᱱ ᱫᱟᱠᱟ ᱡᱟᱦᱟᱸ ᱢᱟᱸᱡᱟᱱ ᱵᱮᱨ ᱵᱚᱱ ᱢᱮᱛᱟᱜ ᱠᱟᱱ ᱫᱚ ᱢᱟᱸᱡᱟᱱ ᱫᱟᱠᱟ ᱠᱚᱫᱚ ᱞᱤᱧ ᱡᱚᱢ ᱟᱠᱟᱫ ᱜᱮᱭᱟ ᱦᱟᱸᱜ
ᱢᱟ ᱟᱪᱪᱷᱟ ᱟᱪᱷᱟ ᱟᱪᱷᱟ
ᱛᱟᱨᱯᱚᱨᱮ ᱟᱹᱵᱤᱱ ᱜᱮ ᱡᱚᱢ ᱵᱟᱲᱟᱣ ᱠᱟᱜᱼᱟ ᱵᱮᱱ ᱥᱮ ᱟᱹᱣᱨᱤ ᱵᱮᱱ ᱡᱚᱢᱟ
ᱦᱮᱸ ᱡᱚᱢ ᱵᱟᱲᱟ ᱦᱩᱭᱱᱟ ᱟᱪᱪᱷᱟ ᱛᱚᱵᱮ ᱦᱟᱸᱜ ᱠᱩᱫᱩᱢ ᱦᱟᱸᱜ ᱵᱟᱨᱭᱟ ᱜᱟᱱ ᱞᱤᱧ ᱞᱟᱹᱭᱮᱫᱼᱟ ᱛᱮᱞᱟ ᱨᱮᱱᱟᱜ ᱮᱢ ᱫᱚ ᱱᱷᱟᱜ ᱪᱮᱥᱴᱟᱭ ᱵᱮᱱ ᱦᱮᱸᱥᱮ ᱠᱩᱫᱩᱢ ᱨᱮ ᱠᱩᱲᱤᱫᱽ ᱠᱩᱲᱤᱫᱽ ᱦᱟᱱᱮ ᱪᱟᱞᱟᱣ ᱮᱱᱟ ᱱᱚᱜᱼᱚᱭ ᱦᱮᱡ ᱮᱱᱟ
ᱢᱟ ᱞᱟᱹᱭ ᱵᱮᱱᱚᱜ
ᱚ ᱟᱪᱪᱷᱟ ᱟᱪᱪᱷᱟ ᱱᱚᱣᱟ ᱫᱚ ᱢᱤᱫᱴᱮᱡ ᱟᱵᱚ ᱥᱟᱱᱛᱟᱲ ᱥᱚᱢᱟᱡᱽ ᱨᱮᱱᱟᱜ ᱢᱤᱫᱴᱮᱡ ᱟᱹᱰᱤ ᱱᱟᱯᱟᱭ ᱠᱩᱫᱩᱢ ᱠᱟᱱᱟ ᱟᱨ ᱱᱚᱣᱟ ᱤᱫᱤ ᱠᱟᱛᱮᱫ ᱫᱚ ᱟᱹᱞᱤᱧᱟᱜ ᱦᱚᱸ ᱱᱟᱥᱮ ᱱᱟᱥᱮ ᱛᱷᱚᱲᱟ ᱜᱟᱱ ᱫᱚ ᱱᱟᱦᱟᱸᱜ ᱵᱟᱲᱟᱭ ᱢᱮᱱᱟᱜ ᱫᱚ ᱢᱮᱱᱟᱜ ᱛᱟᱹᱞᱤᱧ ᱜᱮᱭᱟ ᱟᱫᱚ ᱪᱮᱫ ᱞᱮᱠᱟᱱᱟᱜ ᱴᱷᱤᱠᱚᱜ ᱠᱟᱱᱟ ᱥᱮ ᱵᱟᱝ ᱴᱷᱤᱠᱚᱜ ᱠᱟᱱᱟ ᱠᱟᱹᱴᱤᱡ ᱚᱱᱟ ᱱᱟᱦᱟᱸᱜ ᱞᱟᱹᱭ ᱟᱸᱡᱚᱢ ᱟᱹᱞᱤᱧ ᱵᱮᱱ ᱦᱮᱸ
ᱦᱩᱸ
ᱡᱟᱦᱟᱸ ᱦᱟᱱᱮ ᱪᱟᱞᱟᱣᱮᱱ ᱱᱚᱜᱼᱚᱭ ᱦᱮᱡ ᱮᱱᱟ ᱱᱚᱣᱟ ᱫᱚ ᱢᱤᱫ ᱯᱨᱚᱠᱟᱨ ᱛᱮ ᱟᱵᱚᱣᱟᱜ ᱡᱟᱦᱟᱸ ᱢᱮᱫᱽ ᱵᱚᱱ ᱢᱮᱛᱟᱜ ᱠᱟᱱᱟ ᱟᱨ ᱱᱚᱣᱟ ᱦᱚᱸ ᱚᱱᱠᱟ ᱞᱤᱧ ᱢᱚᱱᱮᱭᱮᱫᱼᱟ ᱟᱹᱞᱤᱧ ᱫᱚ
ᱦᱮᱸ ᱦᱮᱸ ᱢᱮᱫ ᱜᱮ ᱦᱩᱭᱩᱜᱼᱟ ᱢᱮᱫᱜᱮ ᱦᱩᱭᱩᱜᱼᱟ᱾
ᱦᱟ ᱦᱳᱭ ᱛᱟᱨᱯᱚᱨ ᱢᱟ ᱞᱟᱹᱭ ᱵᱤᱱ
ᱟᱪᱪᱷᱟ ᱟᱨ ᱢᱤᱫᱴᱟᱝ ᱠᱩᱫᱩᱢ ᱞᱤᱧ ᱞᱟᱹᱭᱮᱫᱟ ᱦᱮᱸ
ᱦᱳᱭ
ᱠᱩᱫᱩᱢ ᱨᱮ ᱠᱩᱬᱤᱫ ᱠᱩᱬᱤᱫ
ᱢᱟᱹᱡᱷᱤ ᱠᱩᱭᱤᱡ ᱠᱟᱹᱨᱤᱜᱟᱹᱭ ᱵᱟᱹᱴᱤ ᱵᱟᱹᱴᱤ ᱛᱚᱣᱟᱭᱟ᱾
ᱟᱪᱪᱷᱟ ᱪᱟᱵᱟᱭᱱᱟ?
ᱦᱩᱸ ᱪᱟᱵᱟᱭᱱᱟ ᱢᱟ ᱞᱟᱹᱭ ᱵᱤᱱ
ᱟᱪᱪᱷᱟ ᱟᱪᱪᱷᱟ ᱟᱹᱰᱤ ᱱᱟᱯᱟᱭ ᱠᱩᱫᱩᱢ ᱵᱤᱱ ᱫᱚᱦᱚ ᱠᱮᱫᱼᱟ ᱜᱚᱢᱠᱮ ᱢᱮᱱᱠᱷᱟᱱ ᱱᱚᱣᱟ ᱫᱚ ᱱᱟᱦᱟᱸᱜ ᱚᱱᱠᱟ ᱫᱚ ᱟᱹᱞᱤᱧᱟᱜ ᱫᱤᱥ ᱦᱩᱫᱤᱥ ᱛᱮ ᱥᱮ ᱩᱭᱦᱟᱹᱨ ᱛᱮ ᱚᱱᱠᱟ ᱵᱟᱝᱞᱤᱧ ᱧᱟᱢ ᱫᱟᱲᱮᱭᱟᱜ ᱠᱟᱱᱟ᱾ ᱱᱚᱣᱟ ᱨᱮᱱᱟᱜ ᱠᱟᱹᱴᱤᱡ ᱛᱮᱞᱟ ᱠᱟᱹᱴᱤᱡ ᱵᱟᱨᱯᱮ ᱠᱟ ᱛᱷᱟ ᱛᱟᱞᱟᱛᱮ ᱠᱟᱹᱴᱤᱡ ᱞᱟᱹᱭ ᱟᱸᱡᱚᱢ ᱞᱤᱧ ᱠᱷᱟᱱ ᱟᱹᱰᱤ ᱱᱟᱯᱟᱭ ᱠᱚᱜᱼᱟ᱾
ᱦᱮᱸ ᱦᱮᱸ ᱛᱚᱵᱮ ᱞᱤᱧ ᱞᱟᱹᱭ ᱟᱸᱡᱚᱢ ᱟᱹᱵᱤᱱ ᱠᱟᱱᱟ ᱱᱚᱣᱟ ᱨᱮᱱᱟᱜ ᱛᱮᱞᱟ ᱫᱚ ᱦᱩᱭᱩᱜᱼᱟ ᱦᱟᱸᱜ ᱤᱭᱟᱹ ᱦᱟᱺᱰᱤ ᱴᱩᱠᱩᱡ ᱟᱨ ᱦᱟᱺᱰᱤ ᱠᱟᱹᱨᱤ ᱜᱟᱹᱭ ᱢᱮᱱᱛᱮ ᱫᱚ ᱦᱟᱸᱜ ᱦᱮᱸᱫᱮ ᱜᱮᱭᱟᱭ ᱛᱚ ᱚᱱᱟ ᱴᱩᱠᱩᱡ ᱫᱚ ᱦᱟᱸᱜ ᱟᱨ ᱵᱟᱹᱴᱤ ᱵᱟᱹᱴᱤ ᱢᱟᱱᱮ ᱛᱚᱣᱟᱭᱟᱭ ᱢᱟᱱᱮ ᱚᱱᱟ ᱫᱚ ᱦᱟᱸᱜ ᱦᱩᱭᱩᱜ ᱠᱟᱱᱟ ᱚᱱᱟ ᱦᱟᱜ ᱦᱟᱺᱰᱤ ᱛᱮᱫ ᱟᱨᱠᱤ
ᱦᱳᱭ ᱦᱳᱭ ᱴᱷᱤᱠ ᱴᱷᱤᱠ ᱴᱷᱤᱠ ᱮᱠᱫᱚᱢ ᱟᱹᱰᱤ ᱱᱟᱯᱟᱭ ᱦᱮᱸ
ᱦᱮᱸ ᱛᱚ ᱟᱯᱮ ᱥᱳᱠᱳᱛᱥᱮᱫ ᱫᱚ ᱦᱟᱺᱰᱤ ᱠᱚᱫᱚ ᱠᱚ ᱫᱚᱦᱚ ᱵᱟᱲᱟᱭ ᱜᱮᱭᱟ ᱥᱮ ᱵᱟᱝᱟ?
ᱜᱚᱝᱠᱮ ᱦᱟᱺᱰᱤ ᱠᱚᱫᱚ ᱮᱢ ᱫᱚᱦᱚ ᱫᱚ ᱫᱚᱦᱚᱭᱜᱮ ᱦᱩᱭᱩᱜᱼᱟ ᱡᱟᱦᱟᱸ ᱵᱚᱱ ᱢᱮᱛᱟᱜ ᱠᱟᱱᱟ ᱟᱵᱚᱣᱟᱜ ᱯᱚᱨᱚᱵᱽ ᱯᱩᱱᱟᱹᱭ ᱠᱚᱨᱮ ᱵᱟᱦᱟ ᱥᱚᱨᱦᱟᱭ ᱠᱟᱱ ᱥᱮ ᱟᱨᱚ ᱮᱢᱟᱱ ᱮᱢᱟᱱᱟᱜ ᱠᱟᱱᱟ ᱟᱵᱚᱣᱟᱜ ᱵᱟᱯᱞᱟ ᱵᱤᱦᱟᱹ ᱱᱤᱭᱟᱹ ᱠᱚᱫᱚ ᱢᱤᱫᱴᱤᱡ ᱦᱟᱺᱰᱤ ᱪᱷᱟᱲᱟ ᱱᱟᱦᱟᱜ ᱟᱵᱚᱣᱟᱜ ᱫᱚ ᱵᱟᱝ ᱪᱟᱞᱟᱜ ᱟ ᱛᱚ
ᱦᱮᱸ ᱦᱮᱸ ᱵᱚᱸᱜᱟ ᱵᱩᱨᱩ ᱠᱚ ᱦᱟᱺᱰᱤ ᱠᱚᱜᱮ ᱛᱚᱵᱚᱱ ᱮᱢᱟ ᱠᱚᱣᱟ᱾
ᱦᱳᱭ ᱦᱳᱭ ᱦᱳᱭ ᱦᱮᱸ
ᱛᱚ ᱟᱯᱮ ᱥᱮᱫ ᱫᱚ ᱵᱟᱦᱟ ᱢᱟᱜ ᱢᱚᱬᱮ ᱠᱚᱫᱚ ᱦᱩᱭᱩᱜ ᱜᱮᱭᱟ ᱥᱮ ᱵᱟᱝᱼᱟ?
ᱦᱳᱭ ᱢᱟᱜ ᱢᱚᱬᱮ ᱫᱚ ᱵᱟᱝ ᱦᱩᱭᱩᱜᱼᱟ ᱠᱤᱱᱛᱩ ᱱᱚᱜᱼᱱᱟ ᱱᱚᱣᱟ ᱡᱟᱦᱟᱸ ᱵᱟᱦᱟ ᱯᱚᱨᱚᱵᱽ ᱵᱚᱱ ᱢᱮᱛᱟᱜ ᱠᱟᱱ ᱵᱟᱦᱟ ᱯᱚᱨᱚᱵᱽ ᱫᱚ ᱦᱩᱭᱩᱜ ᱜᱮᱭᱟ ᱟᱹᱰᱤ ᱫᱷᱩᱢᱫᱷᱟᱢ ᱜᱮ᱾
ᱦᱮᱸ ᱛᱚ ᱟᱞᱮ ᱥᱮᱫ ᱫᱚ ᱦᱟᱸᱜ ᱢᱟᱜ ᱢᱚᱬᱮ ᱢᱮᱱᱟᱜ ᱟᱛᱚ ᱠᱤᱪᱷᱩ ᱠᱤᱪᱷᱩ ᱡᱟᱭᱜᱟ ᱢᱟᱜ ᱢᱚᱬᱮ ᱠᱚ ᱢᱮᱱᱟᱜᱼᱟ ᱠᱤᱪᱷᱩ ᱠᱤᱪᱷᱩ ᱡᱟᱭᱜᱟ ᱫᱚ ᱢᱟᱜᱢᱚᱬᱮ ᱠᱚᱨᱮ ᱵᱟᱹᱱᱩᱜ ᱢᱟ ᱢᱟᱜᱢᱚᱬᱮ ᱠᱚ ᱠᱤᱪᱷᱩ ᱠᱤᱪᱷᱩ ᱡᱟᱭᱜᱟ ᱨᱮᱫᱚ ᱫᱚᱢᱮ ᱵᱚᱸᱜᱟ ᱠᱚ ᱦᱤᱡᱩᱜ ᱠᱷᱟᱹᱛᱤᱨ ᱵᱟᱝ ᱠᱚ ᱢᱟᱜ ᱢᱚᱬᱮᱜᱼᱟ ᱦᱮᱸ ᱥᱮ᱾
ᱦᱳᱭ ᱦᱳᱭ
ᱛᱚ ᱜᱚᱝᱠᱮ ᱟᱯᱮ ᱥᱮᱫ ᱫᱚ ᱵᱟᱦᱟ ᱡᱚᱠᱷᱚᱱ ᱯᱮ ᱵᱟᱦᱟᱜᱼᱟ ᱦᱮᱸᱥᱮ ᱛᱚᱠᱷᱚᱱ ᱛᱚ ᱱᱟᱭᱠᱮ ᱡᱟᱦᱟᱸᱭ ᱱᱟᱭᱠᱮ ᱦᱟᱜ ᱚᱲᱟᱜ ᱠᱷᱚᱱᱟᱜ ᱩᱰᱩᱝ ᱠᱟᱛᱮᱫ ᱡᱟᱦᱮᱨ ᱛᱮ ᱪᱟᱞᱟᱜ ᱟᱭ ᱛᱚᱠᱷᱚᱱ ᱟᱭᱤᱡ ᱮᱨᱟ ᱦᱚᱭ ᱪᱟᱞᱟᱜᱼᱟ ᱟᱭ ᱥᱟᱞᱟᱜ ᱛᱮ?
ᱟᱞᱮ ᱱᱚᱛᱮ ᱫᱚ ᱡᱟᱦᱟᱸ ᱛᱤᱱᱟᱹᱜ ᱞᱤᱧ ᱧᱮᱞ ᱟᱹᱜᱩ ᱟᱠᱟᱫ ᱚᱱᱟᱜᱮ ᱠᱟᱹᱴᱤᱡ ᱞᱤᱧ ᱞᱟᱹᱭᱮᱜᱼᱟ
ᱦᱚ ᱦᱚᱸ
ᱡᱟᱦᱟᱸ ᱡᱟᱦᱮᱨ ᱚᱱᱟ ᱡᱟᱦᱮᱨᱸ ᱵᱚᱸᱜᱟᱞᱮ ᱧᱩᱛᱩᱢ ᱛᱮᱫᱚ ᱚᱱᱠᱟ ᱛᱮᱫᱚ ᱱᱟᱦᱟᱜ ᱱᱟᱭᱠᱮ ᱟᱨ ᱱᱩᱠᱤᱱ ᱠᱩᱰᱟᱹᱢ ᱱᱟᱭᱠᱮ ᱡᱟᱦᱟᱸ ᱞᱮ ᱢᱮ ᱢᱟᱛᱟᱣ ᱟᱠᱤᱱ ᱠᱟᱱᱟ ᱱᱩᱠᱤᱱ ᱜᱮ ᱦᱟᱜ ᱜᱮ ᱱᱩᱠᱤᱱ ᱥᱩᱢᱩᱝ ᱠᱤᱱ ᱪᱟᱞᱟᱜᱼᱟ ᱥᱟᱶᱛᱮ ᱟᱨ ᱟᱛᱩ ᱨᱮᱱ ᱜᱟᱹᱠᱷᱩᱲᱟᱱ ᱠᱚ ᱥᱮ ᱥᱟᱶᱛᱮ ᱟᱨ ᱥᱟᱱᱟᱢ ᱡᱩᱣᱟᱹᱱ ᱠᱚᱦᱚᱸ ᱠᱚ ᱥᱮᱱᱚᱜ ᱜᱮᱭᱟ᱾
ᱟᱪᱪᱷᱟ ᱟᱪᱪᱷᱟ ᱟᱞᱮ ᱥᱮᱫ ᱫᱚ ᱦᱟᱸᱜ ᱟᱞᱮᱥᱮᱫ ᱫᱚ ᱠᱷᱟᱹᱞᱤ ᱱᱟᱭᱠᱮ ᱜᱮ ᱪᱟᱞᱟᱜᱼᱟ ᱱᱟᱭᱠᱮ ᱟᱨ ᱟᱛᱩ ᱢᱚᱬᱮ ᱦᱚᱲ ᱠᱩᱰᱟᱹᱢ ᱱᱟᱭᱠᱮ ᱠᱚ ᱡᱟᱦᱟᱸ ᱛᱤᱱᱟᱹᱜ ᱢᱮᱱᱟᱜ ᱠᱚᱣᱟ ᱟᱨᱠᱤ ᱟᱹᱛᱳ ᱢᱚᱬᱮ ᱦᱚᱲ ᱠᱚ ᱟᱨᱠᱤ ᱟᱨ ᱡᱟᱦᱟᱸᱭ ᱠᱩᱰᱟᱹᱢ ᱱᱟᱭᱠᱮ ᱫᱚ ᱦᱟᱸᱜ ᱟᱞᱮ ᱫᱚ ᱦᱟᱸᱜ ᱟᱞᱮ ᱥᱮᱫ ᱫᱚ ᱦᱟᱸᱜ ᱢᱮᱱᱟᱭᱟ ᱢᱤᱫᱴᱟᱝ ᱠᱷᱟᱲᱮᱭᱟ ᱦᱟᱸᱜ ᱞᱮ ᱫᱚᱦᱚ ᱠᱟᱫᱮᱭᱟ ᱛᱚ ᱦᱟᱸᱜ ᱠᱩᱰᱟᱹᱢ ᱱᱟᱭᱠᱮ ᱦᱤᱥᱟᱹᱵᱽ ᱛᱮ ᱩᱱᱤᱜᱮ ᱦᱟᱸᱜ ᱟᱹᱰᱤ ᱠᱤᱪᱷᱩᱭ ᱟᱹᱜᱩᱭᱟᱛᱚ
ᱛᱚᱵᱮ ᱚᱱᱠᱟ ᱱᱟᱜ ᱟᱨ ᱠᱤᱪᱷᱩ ᱠᱤᱪᱷᱩ ᱟᱛᱳ ᱨᱮ ᱪᱟᱞᱟᱣ ᱠᱟᱛᱮ ᱧᱮᱞ ᱦᱩᱭ ᱠᱟᱱᱟ ᱡᱮ ᱚᱱᱛᱮ ᱫᱚ ᱱᱟᱭᱠᱮ ᱟᱨ ᱱᱟᱭᱠᱮ ᱮᱨᱟ ᱦᱚᱸ ᱵᱟᱱᱟ ᱦᱚᱲ ᱜᱮ ᱡᱟᱦᱮᱨ ᱛᱮᱠᱤᱱ ᱪᱟᱞᱟᱜ-ᱟ
ᱵᱟᱝ ᱦᱩᱸ ᱦᱩᱸ ᱟᱫᱚ ᱟᱞᱮ ᱠᱚᱨᱮ ᱫᱚ ᱚᱱᱠᱟ ᱫᱚ ᱦᱟᱜ ᱚᱱᱠᱟᱱᱟᱜ ᱥᱤᱥᱴᱮᱢ ᱫᱚ ᱵᱟᱪᱩᱜ ᱟᱹᱱᱤᱡ ᱥᱩᱫᱷᱩ ᱱᱟᱭᱠᱮ ᱠᱮ ᱥᱩᱢᱩᱝ ᱟᱨ ᱠᱩᱰᱟᱹᱢ ᱱᱟᱭᱠᱮ ᱟᱨ ᱟᱹᱛᱩ ᱨᱮᱱ ᱦᱚᱲ ᱠᱚᱜᱮ ᱱᱟᱦᱟᱜ ᱥᱮᱴᱮᱨᱚᱜ ᱦᱩᱭᱩᱜ-ᱟ ᱚᱱᱟ ᱡᱟᱦᱮᱨ ᱩᱢ ᱫᱚ ᱩᱢ ᱧᱩᱛᱩᱢ ᱛᱮᱫᱚ ᱟᱨ ᱪᱮᱫ ᱥᱟᱶᱛᱮ ᱥᱮ ᱵᱚᱸᱜᱟ ᱵᱩᱨᱩ ᱦᱤᱞᱳᱜ ᱦᱚᱸ ᱚᱱᱠᱟᱜᱮ
ᱟᱪᱪᱷᱟ ᱛᱚᱵᱮ ᱟᱯᱮ ᱥᱮᱫ ᱫᱚ ᱩᱢ ᱩᱢ ᱦᱤᱞᱳ ᱫᱚ ᱰᱟᱺᱜᱽᱣᱟᱹ ᱠᱚᱲᱟ ᱫᱚ ᱡᱟᱦᱮᱨ ᱫᱟᱞᱚᱵ ᱠᱚᱫᱚ ᱠᱚ ᱪᱟᱞᱟᱜ ᱜᱮᱭᱟ ᱥᱮ ᱵᱟᱝ?
ᱦᱳᱭ ᱦᱳᱭ ᱪᱟᱞᱟᱜ ᱜᱮᱭᱟᱞᱮ ᱟᱞᱮ ᱫᱚ ᱩᱢ ᱦᱤᱞᱳᱜ ᱫᱚ ᱟᱞᱮ ᱦᱳᱭ ᱢᱟᱱᱮ ᱟᱹᱛᱩ ᱨᱮᱱ ᱥᱟᱱᱟᱢ ᱰᱟᱺᱜᱽᱣᱟᱹ ᱠᱚᱲᱟ ᱠᱚ ᱟᱨ ᱱᱩᱠᱤᱱ ᱱᱟᱭᱠᱮ ᱦᱚᱸᱠᱤᱱ ᱥᱮᱱᱚᱜ-ᱟ ᱞᱚᱴᱟ ᱫᱟᱜ ᱟᱛᱮᱫ ᱱᱟᱭᱠᱮ ᱟᱨ ᱠᱩᱰᱟᱹᱢ ᱱᱟᱭᱠᱮ ᱥᱟᱹᱯᱷᱟ ᱥᱟᱹᱯᱷᱤ ᱵᱟᱲᱟ ᱠᱟᱛᱮ ᱮᱛᱮᱫ ᱩᱱᱠᱤᱱ ᱡᱟᱦᱟᱸ ᱟᱵᱚᱨᱮᱱ ᱵᱚᱸᱜᱟ ᱵᱩᱨᱩ ᱠᱚ ᱢᱮᱱᱟᱜ ᱠᱚᱫᱚ ᱱᱩᱠᱩᱠᱤᱱ ᱢᱟᱱᱮ ᱠᱤᱱ ᱩᱢᱠᱚᱣᱟ ᱟᱨ ᱪᱮᱫ ᱚᱱᱮ ᱚᱱᱠᱟ ᱢᱟᱱᱮ ᱦᱩᱭᱩᱜ-ᱟ
ᱦᱮᱸ ᱟᱞᱮ ᱥᱮᱫ ᱦᱚᱸ ᱚᱱᱠ ᱜᱮ ᱠᱤᱪᱷᱩ ᱠᱤᱪᱷᱩ ᱟᱞᱟᱫᱟ ᱟᱞᱟᱫᱟ ᱟᱨᱠᱤ ᱵᱚᱱ ᱯᱟᱞᱟᱣ ᱜᱮᱭᱟ ᱦᱮᱥᱮ ᱟᱞᱟᱫᱟ ᱟᱞᱟᱫᱟ ᱫᱤᱥᱚᱢ ᱥᱮ ᱟᱞᱟᱫᱟ ᱟᱞᱟᱫᱟ ᱟᱛᱳ ᱟᱞᱮᱥᱮᱫ ᱚᱱᱠᱟ ᱜᱮ ᱯᱳᱭᱞᱳ ᱱᱟᱭᱠᱮ ᱪᱟᱞᱟᱜ-ᱟᱭ ᱩᱢ ᱯᱷᱟᱨᱪᱟ ᱵᱟᱲᱟ ᱠᱚᱟᱭ ᱵᱚᱸᱜᱟ ᱠᱚ ᱛᱟᱨᱯᱚᱨᱮ ᱰᱟᱺᱜᱽᱣᱟᱹ ᱠᱚᱲᱟ ᱪᱟᱞᱟᱜ-ᱟ ᱡᱟᱦᱮᱨ ᱠᱚ ᱫᱟᱞᱚᱵ ᱵᱟᱲᱟᱭᱟ
ᱦᱳᱭ ᱟᱫᱚ ᱜᱚᱝᱠᱮ ᱚᱱᱟ ᱡᱟᱦᱮᱨ ᱥᱟᱹᱲᱤᱢ ᱫᱟᱵ ᱥᱚᱢᱚᱭ ᱚᱱᱟ ᱡᱟᱦᱟᱸ ᱚᱱᱟ ᱵᱩᱥᱩᱵ ᱛᱮ ᱚᱱᱟ ᱫᱟᱨᱮ ᱨᱮᱵᱚᱱ ᱛᱞᱟᱜ ᱫᱚ ᱚᱱᱟ ᱫᱚ ᱪᱮᱫ ᱱᱷᱟᱜ ᱟᱯᱮ ᱫᱚ ᱚᱱᱠᱟ ᱯᱮ ᱢᱮᱛᱟᱣᱟᱜ-ᱟ? ᱥᱮ ᱚᱱᱠᱟ ᱛᱚᱞ ᱠᱚᱫᱚ ᱦᱩᱭᱩᱜ ᱜᱮᱭᱟ? ᱚᱱᱟ ᱡᱟᱦᱟᱸ ᱩᱞ ᱰᱟᱹᱨ ᱞᱟᱜᱟᱣ ᱠᱟᱛᱮᱫ ᱵᱚᱱ ᱛᱚᱞ ᱫᱚ ᱥᱮ ᱤᱭᱟᱹ ᱩᱞ ᱰᱟᱹᱨ ᱤᱭᱟᱹ ᱞᱤᱧ ᱞᱟᱹᱭᱮᱫ-ᱟ ᱚᱱᱟ ᱢᱟ ᱫᱩᱣᱟᱹᱨ ᱨᱮ ᱟᱨ ᱡᱟᱦᱟᱸ ᱚᱱᱟ ᱥᱟᱹᱣᱲᱤ ᱟᱨ ᱚᱱᱟ ᱥᱟᱹᱣᱲᱤ ᱨᱮᱱᱟᱜ ᱚᱱᱟ ᱟ
ᱚ ᱟᱪᱪᱷᱟ ᱟᱪᱪᱷᱟ ᱟᱪᱪᱷᱟ ᱡᱟᱦᱟᱸ ᱵᱤᱱ ᱞᱟᱹᱭᱮᱫ-ᱟ ᱚᱱᱮ ᱵᱩᱥᱩᱵ ᱨᱮᱱᱟᱜ ᱡᱟᱦᱟᱸ ᱤᱭᱟᱹ ᱠᱟᱛᱮ ᱜᱟᱞᱟᱝ ᱠᱟᱛᱮ ᱵᱟᱝ?
ᱦᱳᱭ ᱜᱟᱞᱟᱝ ᱠᱟᱛᱮᱫ ᱚᱱᱟ ᱥᱟᱣᱲᱤ ᱢᱮᱥᱟ ᱠᱟᱛᱮᱫ
ᱦᱚᱸ ᱦᱚᱸ ᱚᱱᱟ ᱫᱚ ᱦᱟᱸᱜ ᱟᱹᱞᱤᱧ ᱫᱚ ᱦᱟᱸᱜ ᱵᱟᱹᱞᱤᱧ ᱞᱟᱹᱭ ᱫᱟᱲᱭᱟᱜ-ᱟ ᱠᱤᱱᱛᱩ ᱟᱞᱮ ᱵᱩᱥᱩᱵ ᱵᱟᱵᱮᱨ ᱞᱮᱠᱟᱱᱟᱜ ᱩᱧ ᱦᱩᱭᱩᱜ-ᱟ ᱛᱟᱯᱚᱨᱮ ᱚᱱᱟ ᱠᱚᱨᱮ ᱛᱟᱯᱚᱨᱮ ᱠᱟᱹᱡ ᱦᱟᱸᱰᱮ ᱱᱟᱰᱮ ᱜᱟᱛᱷᱟᱲ ᱵᱟᱲᱟᱣᱟᱜ ᱦᱩᱭᱩᱜ-ᱟ ᱚᱱᱟ ᱤᱭᱟᱹ ᱚᱱᱟ ᱠᱷᱚᱲ ᱠᱷᱚᱲ ᱟᱹᱴᱤ ᱨᱮᱱᱟᱜ ᱚᱱᱟ ᱰᱟᱹᱱᱴᱤᱡ ᱠᱚ ᱛᱟᱦᱮᱱ ᱜᱮᱭᱟ ᱛᱚ ᱚᱱᱟ ᱦᱟᱱᱟᱛᱮ ᱜᱟᱛᱷᱟᱲ ᱵᱟᱲᱟ ᱦ
ᱦᱳᱭ ᱦᱳᱭ ᱟᱞᱮ ᱥᱮᱫ ᱫᱚ ᱡᱟᱦᱟᱸ ᱚᱱᱟ ᱥᱟᱹᱣᱲᱤ ᱞᱮ ᱢᱮᱛᱟᱜ ᱠᱟᱱᱟ‌ᱫᱚ ᱚᱱᱟ ᱥᱟᱣᱲᱤ ᱜᱷᱟᱸᱥ ᱫᱚᱵᱮᱱ ᱧᱮᱞ ᱟᱠᱟᱫ ᱜᱮᱭᱟ ᱯᱟᱞᱮᱱ? ᱦᱳᱭ ᱚᱱᱟ ᱜᱷᱟᱸᱥ ᱦᱳᱭ ᱚᱱᱟ ᱜᱷᱟᱥ ᱨᱮᱱᱟᱜ ᱚᱱᱟ ᱢᱩᱴᱷᱟᱹᱱ ᱚᱱᱟ ᱵᱩᱥᱩᱵ ᱵᱟᱵᱮᱨ ᱛᱮ ᱛᱚᱞ ᱠᱟᱛᱮᱫ ᱚᱱᱟ ᱫᱟᱨᱮ ᱨᱮ ᱡᱟᱦᱟᱸ ᱡᱟᱦᱟᱸ ᱫᱟᱨᱮ ᱠᱤᱱ ᱩᱢ ᱯᱷᱟᱨᱪᱟᱭᱮᱫ ᱫᱚ ᱚᱱᱮ ᱚᱱᱟ ᱫᱟᱨᱮ ᱠᱚ ᱠᱚᱨᱮ ᱱᱷᱟᱜ ᱢᱟᱨᱟᱝ ᱵᱩᱨᱩ ᱡᱟᱦᱮᱨ ᱟᱭᱳ ᱚᱱᱠᱟ ᱢᱤᱫᱴᱤᱡ ᱧᱩᱛᱩᱢ ᱢᱮᱱᱟᱜ ᱛᱟᱵᱚᱱᱟ ᱥᱮ ᱟᱨ ᱦᱳᱭ ᱤᱱᱟ ᱫᱟᱨᱮ ᱠᱚᱨᱮ ᱱᱟᱜ ᱜᱮ ᱞᱟᱜᱟᱣᱟᱜᱼᱟ, ᱦᱚᱸ
ᱟᱪᱪᱷᱟ ᱟᱪᱪᱷᱟ ᱡᱟᱦᱟᱸ ᱚᱱᱟ ᱚᱱᱮ ᱡᱟᱦᱮᱨ ᱥᱟᱹᱲᱤᱢ ᱚᱱᱟ ᱤᱭᱟᱹᱛᱮ ᱜᱳᱞ ᱜᱳᱞᱛᱮ ᱵᱟᱝᱟ?
ᱦᱮᱸ ᱜᱳᱞ ᱜᱳᱞᱛᱮ ᱟᱨ ᱥᱟᱶᱛᱮ ᱟᱨᱦᱚ ᱢᱚᱬᱮ ᱛᱩᱨᱩᱭ ᱠᱚ ᱢᱮᱱᱟᱜ ᱠᱚᱛᱟ ᱵᱚᱱ ᱫᱚ ᱡᱟᱦᱟᱸᱭ ᱵᱚᱸᱜᱟ ᱵᱩᱨᱩ ᱟᱨᱦᱚ ᱟᱭ ᱟᱭᱢᱟ ᱫᱟᱨᱮ ᱢᱮᱱᱟᱜ ᱜᱮᱭᱟ ᱛᱚ ᱚᱱᱠᱟ ᱦᱩᱸ ᱴᱷᱤᱠ ᱛᱟᱦᱚᱞᱮ ᱜᱚᱢᱠᱮ ᱫᱚᱥᱟᱨ ᱦᱤᱞᱳᱜ ᱫᱚ ᱡᱟᱦᱟᱸ ᱵᱚᱸᱜᱟ ᱵᱩᱨᱩ ᱠᱟᱹᱢᱤ ᱦᱤᱞᱳᱜ ᱫᱚ ᱪᱮᱫ ᱞᱮᱠᱟ ᱟᱯᱮ ᱚᱱᱟ ᱥᱮᱱᱫᱚ ᱦᱩᱭᱩᱜᱼᱟ?
ᱫᱚᱥᱟᱨ ᱥᱮᱫ ᱫᱚ ᱱᱚᱛᱮ ᱦᱚᱸ ᱢᱟᱱᱮ ᱥᱮᱛᱟᱜ ᱜᱚᱜ ᱢᱟᱱᱮ, ᱱᱟᱭᱠᱤ ᱦᱟᱸᱜ ᱛᱩᱯᱩ ᱩᱢ ᱵᱚᱥᱪᱟ ᱠᱟᱛᱮᱜ ᱞᱚᱴᱟ ᱫᱟᱜ ᱥᱮ ᱦᱟᱴᱟᱜ ᱰᱟᱹᱞᱤ ᱠᱚ ᱥᱟᱵ ᱠᱟᱛᱮᱜ, ᱛᱟᱯᱚᱨᱮ ᱵᱟᱨᱭᱟ ᱡᱩᱣᱟᱹᱱ ᱠᱚᱲᱟ ᱦᱟᱸᱜ ᱟᱨᱠᱤ ᱠᱤᱱ ᱛᱟᱦᱮᱸᱱᱟ
ᱦᱳᱭ
ᱰᱟᱺᱜᱩᱭᱟᱹ ᱠᱚᱲᱟ ᱡᱟᱺᱜᱩᱣᱟᱹ ᱠᱚᱲᱟ ᱩᱱᱠᱤᱱ ᱫᱚ ᱦᱟᱸᱜ ᱴᱷᱤᱞᱤ ᱠᱤᱱ ᱜᱚᱜᱟ ᱦᱮᱸ ᱥᱮ ᱵᱟᱨᱮᱭᱟ ᱪᱩᱠᱟᱹᱜ ᱴᱷᱤᱞᱤ ᱪᱩᱠᱟᱹᱜ ᱠᱷᱚᱱᱟᱜ ᱠᱟᱹᱡ ᱢᱟᱨᱟᱝᱟ ᱪᱩᱠᱟᱹᱜ ᱴᱷᱤᱞᱤ ᱜᱮ ᱠᱚ ᱞᱟᱹᱭᱟ᱾
ᱟᱪᱪᱷᱟ ᱟᱪᱪᱷᱟ᱾
ᱵᱟᱱᱟᱨ ᱜᱮ ᱦᱟᱸᱜ ᱠᱤᱱ ᱤᱫᱤᱭᱟ ᱟᱨ ᱥᱟᱶᱛᱮ ᱟᱛᱳ ᱢᱚᱬᱮ ᱦᱚᱲ ᱠᱩᱰᱟᱹᱢ ᱱᱟᱭᱠᱮ ᱥᱟᱱᱟᱢ ᱠᱚ ᱪᱟᱞᱟᱜᱼᱟ ᱛᱚᱯᱚ ᱯᱷᱟᱨᱪᱟ ᱠᱟᱛᱮ,
ᱦᱳᱭ ᱦᱳᱭ
ᱛᱚ ᱛᱩᱢᱫᱟᱜ ᱴᱟᱢᱟᱠ ᱟᱛᱮᱫ ᱠᱚ ᱪᱟᱞᱟᱜᱼᱟ, ᱛᱩᱢᱫᱟᱜ ᱴᱟᱢᱟᱠ ᱚᱸᱰᱮ ᱢᱟᱱᱮ ᱠᱚ ᱵᱚᱸᱜᱟ ᱵᱟᱲᱟᱭᱟ ᱟᱨᱠᱤ, ᱢᱟᱱᱮ ᱡᱟᱦᱮᱨ ᱫᱷᱟᱨᱮ ᱫᱷᱟᱨᱮ ᱛᱮ ᱟᱨᱠᱤ ᱡᱟᱦᱟᱸᱨᱮ ᱢᱚᱬᱮ ᱠᱚ ᱛᱩᱨᱩᱭ ᱠᱚ ᱢᱮᱱᱟᱜ ᱠᱚᱣᱟ ᱚᱱᱟ ᱠᱚᱨᱮ ᱯᱮ ᱫᱷᱟᱣ ᱠᱟᱛᱮᱫ ᱠᱚ ᱟᱹᱪᱩᱨᱚᱜᱼᱟ᱾
ᱟᱪᱪᱷᱟ ᱟᱪᱪᱷᱟ ᱟᱹᱰᱤ ᱢᱚᱡᱽ᱾
ᱟᱨ, ᱟᱨ ᱡᱟᱦᱮᱨ ᱨᱮ ᱯᱮ ᱫᱷᱟᱣ ᱠᱚ ᱟᱹᱪᱩᱨᱚᱜᱼᱟ ᱟᱨ ᱚᱸᱰᱮ ᱠᱚ ᱵᱚᱞᱚᱱᱟ ᱟᱨᱠᱤ
ᱟᱪᱪᱷᱟ ᱱᱚᱝᱠᱟ ᱯᱩᱡᱟᱹ ᱯᱟᱥᱟ ᱱᱟᱜ ᱠᱟᱛᱷᱟ ᱵᱮᱱ ᱞᱟᱹᱭ ᱠᱮᱫ ᱠᱷᱟᱡ ᱡᱟᱦᱟᱸ ᱫᱚ ᱪᱮᱫ ᱠᱚ ᱢᱮᱛᱟᱜ ᱠᱟᱱᱟ ᱱᱟᱭᱠᱮ ᱵᱟᱵᱟ ᱫᱚ ᱪᱤᱞᱤ ᱫᱟᱲᱮ ᱠᱚ ᱚᱱᱠᱟ ᱯᱮ ᱵᱚᱸᱜᱟ ᱠᱚᱜᱮᱭᱟ ᱟᱨ
ᱟᱪᱪᱷᱟ, ᱯᱩᱸᱰ ᱥᱤᱢ ᱦᱮᱲᱟᱜ ᱥᱤᱢ᱾
ᱟᱪᱪᱷᱟ᱾
ᱟᱨ ᱟᱨᱟᱜ ᱥᱤᱢ᱾ ᱟᱨ ᱢᱤᱫᱴᱟᱝ ᱥᱟᱭᱤᱰ ᱨᱮᱫᱚ ᱢᱤᱫᱴᱟᱝ, ᱚᱱᱟ ᱡᱟᱦᱮᱨ ᱥᱟᱭᱤᱰ ᱨᱮ ᱢᱤᱫᱴᱟᱝ ᱪᱤᱭᱟᱹᱜ ᱦᱮᱸᱫᱮ ᱵᱩᱥᱟᱹᱜ ᱟᱨᱠᱤ ᱫᱚᱨᱠᱟᱨᱚᱜᱼᱟᱭ᱾
ᱟᱪᱪᱷᱟ ᱟᱪᱪᱷᱟ᱾ ᱟᱨ ᱡᱟᱦᱟᱸ ᱚᱱᱠᱟᱱ ᱞᱟᱹᱴᱩ ᱫᱟᱲᱮ ᱥᱮ ᱚᱱᱠᱟᱱ ᱤᱭᱟᱹ ᱠᱚᱫᱚ ᱵᱟᱭ ᱦᱩᱭᱩᱜ ᱜᱮᱭᱟ?
ᱚ ᱟᱪᱪᱷᱟ ᱞᱟᱹᱴᱩ ᱫᱟᱬᱮ ᱠᱚᱫᱚ ᱦᱟᱸᱜ ᱚᱱᱟ ᱫᱚ ᱢᱟᱜ ᱢᱚᱬᱮ ᱨᱮ ᱦᱟᱸᱜ ᱟᱞᱮᱭᱟᱜ ᱫᱚ ᱦᱩᱭᱩᱜ ᱛᱟᱞᱮᱭᱟ᱾
ᱚ ᱟᱪᱪᱷᱟ ᱟᱪᱪᱷᱟ ᱢᱟᱜ ᱢᱚᱬᱮ
ᱦᱩᱸ ᱟᱨ ᱵᱟᱦᱟ ᱨᱮ ᱫᱚ ᱵᱟᱦᱟ ᱨᱮᱫᱚ ᱯᱚᱛᱛᱮᱠ ᱚᱲᱟᱜ ᱚᱲᱟᱜ ᱡᱟᱦᱟᱸ ᱛᱤᱱᱟᱹᱜ ᱚᱲᱟᱜ ᱢᱮᱱᱟᱜᱼᱟ, ᱯᱚᱛᱛᱮᱠ ᱚᱲᱟᱜ ᱚᱲᱟᱜ ᱥᱮ ᱚᱲᱟᱜ ᱚᱲᱟᱜ ᱢᱤᱫᱴᱟᱝ ᱠᱟᱛᱮ ᱥᱤᱢ ᱠᱚ ᱤᱫᱤ ᱠᱚᱣᱟ ᱟᱨᱠᱤ ᱵᱚᱸᱜᱟ ᱠᱚᱣᱟ ᱠᱚ ᱟᱨᱠᱤ᱾ ᱟᱨ, ᱟᱨ ᱚᱱᱟ ᱵᱚᱦᱚᱜ ᱠᱚᱫᱚ ᱚᱸᱰᱮ ᱱᱟᱭᱠᱤ ᱚᱸᱰᱮ ᱚᱠᱟ ᱴᱷᱮᱱ ᱛᱟᱦᱮᱸᱱᱟᱭ ᱚᱸᱰᱮ ᱜᱮ ᱟᱨᱠᱤ ᱞᱮᱴᱚ ᱥᱟᱞᱟᱜ ᱠᱚ ᱤᱭᱟᱹ ᱵᱟᱲᱟᱭᱟ ᱞᱮᱴᱚ ᱵᱟᱲᱟᱭᱟᱢ᱾ ᱟᱨ ᱡᱟᱦᱟᱸ ᱛᱤᱱᱟᱹᱜ ᱚᱱᱟ ᱡᱟᱦᱟᱸ ᱚᱱᱟ ᱦᱚᱲᱢᱚ ᱛᱮᱫ ᱛᱟᱦᱮᱱᱟ ᱥᱤᱢᱟᱜ, ᱩᱱᱠᱩ ᱡᱮ ᱡᱟᱨ ᱠᱚ ᱤᱫᱤ ᱛᱟᱠᱚᱣᱟ ᱟᱨᱠᱤ, ᱚᱱᱠᱟ ᱠᱟᱛᱮ ᱡᱮ ᱡᱟᱨ ᱠᱚ ᱥᱚᱲᱮᱭᱟ ᱛᱟᱨᱯᱚᱨᱮ ᱱᱟᱭ ᱠᱤ ᱵᱚᱸᱜᱟᱭᱟ ᱡᱟᱦᱟᱸ ᱱᱟᱭᱠᱮ ᱟᱡ ᱮ ᱥᱳᱲᱮ ᱠᱟᱜ ᱚᱱᱟᱭ ᱵᱚᱸᱜᱟᱭᱟ, ᱛᱟᱨᱯᱚᱨᱮ ᱵᱚᱸᱜᱟ ᱵᱩᱨᱩ ᱠᱚ ᱦᱩᱭ ᱠᱟᱛᱮᱫ ᱛᱟᱨᱯᱚᱨᱮ ᱡᱟᱦᱟᱸ ᱛᱤᱱᱟᱹᱜ ᱟᱛᱩ ᱦᱚᱲ ᱠᱚ ᱛᱟᱦᱮᱱᱟ ᱩᱱᱠᱩ ᱦᱚᱸ ᱥᱳᱲᱮ ᱤᱥᱤᱱ ᱦᱳᱭ ᱦᱚᱴᱚ ᱠᱟᱛᱮ ᱡᱚᱠᱷᱚᱱ ᱜᱮ ᱱᱟᱭᱠᱮ ᱵᱚᱸᱜᱟᱭᱟ ᱤᱱᱟᱹ ᱯᱚᱨᱮ ᱜᱮ ᱟᱫᱚ ᱡᱚᱢᱟ ᱠᱚ ᱟᱨᱠᱤ
ᱟᱪᱪᱷᱟ ᱟᱪᱪᱷᱟ ᱦᱮᱸ ᱱᱚᱜ ᱱᱚᱰᱮ ᱠᱟᱹᱴᱤᱡ ᱛᱷᱚᱲᱟ ᱜᱟᱱ ᱦᱟᱸᱜ ᱛᱷᱚᱲᱟ ᱜᱟᱱ ᱠᱟᱹᱴᱤᱡ ᱡᱩᱫᱟᱹ ᱧᱚᱜ ᱞᱤᱧ ᱧᱮᱞ ᱠᱮᱜ-ᱟ ᱱᱚᱜ ᱱᱟ ᱡᱟᱦᱟᱸ ᱵᱮᱱ ᱞᱟᱹᱭ ᱠᱮᱫ ᱫᱚ ᱚᱲᱟᱜ ᱚᱲᱟᱜ ᱥᱤᱢ ᱤᱫᱤ ᱠᱟ ᱛᱮᱫ ᱟᱞᱟᱫᱟ ᱟᱞᱟᱫᱟ ᱤᱥᱤᱱ ᱵᱟᱥᱟᱝ ᱦᱮᱸ ᱚᱱᱠᱟᱱᱟᱜ ᱟᱞᱮ ᱱᱚᱛᱮ ᱫᱚ ᱱᱟᱦᱟᱜ ᱠᱟᱹᱴᱤᱡ ᱛᱷᱚᱲᱟ ᱱᱟᱥᱮᱱᱟᱜ ᱟᱞᱟᱜᱽ ᱧᱚᱜ ᱜᱮᱭᱟ, ᱟᱫᱚ ᱚᱱᱟᱜᱮ ᱵᱟᱨ ᱯᱮ ᱠᱟ ᱛᱷᱟ ᱛᱮ ᱞᱟᱹᱭ ᱨᱮᱱᱟᱜ ᱠᱟᱹᱴᱤᱡ ᱞᱤᱧ ᱨᱤᱠᱟᱹᱭᱮᱜᱼᱟ᱾
ᱦᱩᱸ
ᱟᱞᱮ ᱫᱚ ᱡᱟᱦᱟᱸᱭ ᱱᱚᱜᱼᱚ ᱱᱚᱣᱟ ᱫᱚᱥᱟᱨ ᱦᱤᱞᱳᱜ ᱯᱩᱡᱟᱹ ᱦᱤᱞᱳᱜ ᱫᱚ, ᱱᱟᱭᱠᱮ ᱠᱚᱫᱚ ᱡᱟᱦᱟᱸᱭ ᱵᱮᱱ ᱞᱟᱹᱭ ᱠᱮᱜ ᱚᱱᱠᱟ ᱢᱚᱴᱟᱢᱩᱴᱤ ᱥᱮᱢ ᱧᱚᱜ ᱜᱮᱭᱟ, ᱚᱱᱠᱟ ᱜᱮ ᱥᱮᱱᱚᱜ ᱦᱩᱭᱩᱜᱼᱟ᱾ ᱟᱨ ᱥᱤᱢ ᱵᱩᱥᱟᱹᱜ ᱫᱚ ᱡᱟᱦᱟᱸᱭ ᱤᱭᱟᱹ ᱞᱮ ᱢᱮᱛᱟᱣ ᱠᱤᱱ ᱠᱟᱱ ᱫᱚ ᱡᱚᱜᱽ ᱢᱟᱡᱷᱤ ᱱᱩᱠᱤᱱ ᱡᱚᱜᱽ ᱢᱟᱹᱪᱷᱤᱭᱟᱜ ᱠᱩᱨᱩᱢᱩᱴᱩ ᱛᱮ ᱥᱟᱶᱛᱮ ᱮᱭᱟᱜ ᱟᱛᱳ ᱨᱮᱱ ᱵᱟᱨᱭᱟ ᱯᱮᱭᱟ ᱰᱟᱝᱣᱟᱹ ᱠᱚᱲᱟ ᱩᱱᱠᱩ ᱡᱩᱣᱟᱹᱱ ᱠᱚᱠᱚ ᱛᱟᱦᱮᱱᱟ ᱟᱨ ᱜᱷᱚᱨᱮ ᱜᱷᱚᱨᱮ ᱚᱱᱠᱟ ᱵᱩᱥᱟᱹᱜ ᱥᱤᱢ᱾ ᱥᱟᱵ ᱠᱟᱛᱮᱫ ᱚᱱᱟ ᱴᱚᱨᱚᱰᱚᱝ ᱨᱮ ᱥᱟᱵ ᱠᱟᱛᱮᱫ ᱤᱫᱤ ᱟᱨ ᱪᱟᱣᱞᱮ ᱠᱚ ᱪᱟᱸᱫᱟ ᱵᱟᱲᱟ ᱠᱟᱛᱮ ᱤ ᱤᱫᱤ ᱦᱩᱭᱩᱜᱼᱟ ᱡᱟᱦᱮᱨ ᱛᱮ ᱟᱨ ᱱᱟᱭᱠᱮ ᱵᱟᱵᱟ ᱟᱨ ᱠᱩᱰᱟᱹᱢ ᱱᱟᱭᱠᱮ ᱵᱟᱵᱟ ᱡᱟᱦᱟᱸᱭ ᱡᱟᱦᱟᱸᱭ ᱥᱤᱢ ᱠᱤᱱ ᱞᱟᱹᱠᱛᱤᱜᱼᱟ᱾ ᱚᱱᱟ ᱚᱱᱟ ᱟ ᱥᱤᱢ ᱡᱮᱢᱚᱱ ᱯᱩᱸᱰ ᱥᱤᱢ, ᱦᱮᱸᱫᱮ ᱥᱤᱢ, ᱦᱮᱲᱟᱜ ᱠᱟᱞᱚᱴ, ᱚᱱᱠᱟᱱ ᱵᱟᱪᱷᱟᱣ ᱠᱟᱛᱮᱫ ᱚᱠᱚᱭᱟᱜ ᱚᱠᱟᱞᱮᱠᱟᱱ ᱫᱟᱲᱮ ᱞᱟᱜᱟᱜᱼᱟ ᱚᱱᱮ ᱚᱠᱟᱭ ᱱᱟᱭᱠᱮ ᱵᱟᱵᱟ ᱚᱠᱟ ᱞᱮᱠᱟᱱ ᱫᱟᱲᱮᱛᱮ ᱵᱚᱸᱜᱟ ᱵᱩᱨᱩᱭ ᱵᱩᱡᱷᱟᱹᱣ ᱠᱚᱣᱟ ᱟᱨ ᱠᱩᱰᱟᱹᱢ ᱱᱟᱭᱠᱮ ᱦᱮᱸ ᱵᱟᱵᱟᱨᱮᱱ ᱚᱠᱚᱭ ᱢᱟᱱᱮ ᱫᱟᱨᱮ ᱠᱚ ᱞᱟᱜᱟᱜᱼᱟ ᱩᱱᱠᱤᱱ ᱵᱟᱪᱷᱟᱣ ᱠᱟᱛᱮ ᱠᱤᱱ ᱵᱚᱸᱜᱟ ᱠᱚᱣᱟ ᱵᱚᱸᱜᱟ ᱠᱟᱛᱮ ᱟᱛᱮᱫ ᱚᱱᱟ ᱵᱚᱦᱚᱜ ᱥᱚᱲᱮ ᱫᱚ ᱦᱩᱭᱩᱜ ᱜᱮᱭᱟ ᱥᱟᱶᱛᱮ ᱜᱟ. ᱲᱭᱟᱹ ᱟᱛᱮᱫ ᱫᱚ ᱱᱟᱦᱟᱜ ᱚᱱᱟ ᱫᱚ ᱢᱤᱫᱴᱷᱮᱱ ᱜᱮ ᱥᱚᱲᱮ ᱦᱩᱭᱩᱜᱼᱟ ᱤᱥᱤᱱ ᱦᱩᱭᱩᱜᱼᱟ᱾
ᱟᱪᱪᱷᱟ ᱛᱚᱵᱮ ᱛᱚ ᱚᱲᱟᱜ ᱠᱷᱚᱱᱟᱜ ᱫᱚ ᱠᱟᱹᱴᱤᱡ ᱠᱟᱹᱴᱤᱡ ᱤᱫᱤᱠᱚ ᱵᱩᱥᱟ. ᱠᱚ
ᱦᱳᱭ ᱵᱩᱥᱟᱹᱜ ᱜᱮ
ᱟᱪᱪᱷᱟ ᱟᱪᱪᱷᱟ᱾
ᱟᱨ ᱡᱚᱠᱷᱚᱱ ᱵᱩᱥᱟᱹᱜ ᱜᱮ ᱱᱟᱜ ᱚᱱᱟ ᱥᱚᱲᱮ ᱠᱚ ᱦᱩᱭᱩᱜᱼᱟ ᱵᱚᱦᱚᱜ ᱛᱮᱫ ᱫᱚ ᱟᱨ ᱯᱤᱴᱷᱟᱹ ᱞᱟᱴᱷᱟ ᱦᱚᱸ ᱦᱩᱭᱩᱜ ᱦᱩᱭᱩᱜ ᱜᱮᱭᱟ ᱡᱟᱜᱮ ᱡᱟᱦᱟᱸᱛᱤᱱᱟᱹᱜ ᱠᱟᱛᱮᱜ ᱜᱮ ᱡᱚᱢ ᱵᱟᱲᱟ ᱦᱩᱭᱩᱜᱼᱟ ᱟᱨ ᱥᱟᱶ ᱛᱮ ᱟᱹᱭᱩᱵ ᱵᱮᱞᱟ ᱫᱚ ᱩᱱᱠᱤᱱ ᱵᱩᱥᱟᱹᱜ ᱥᱤᱢ ᱩᱱᱠᱩ ᱜᱮ ᱥᱚᱲᱮ ᱫᱚ ᱦᱩᱭᱩᱜᱼᱟ ᱟᱨ ᱩᱱᱠᱩ ᱥᱚᱲᱮ ᱫᱚ ᱱᱟᱦᱟᱜ ᱡᱟᱦᱟᱸ ᱛᱤᱱᱟᱹᱜ ᱢᱮᱱᱟᱜ ᱵᱚᱱᱟ ᱤᱭᱟᱹ ᱠᱚ ᱵᱟᱵᱟ ᱦᱚᱲ ᱠᱚ᱾ ᱥᱮ ᱜᱚᱜᱚ ᱦᱚᱲ ᱠᱚᱫᱚ ᱦᱟᱜ ᱚᱱᱠᱟ ᱫᱚ ᱱᱟᱦᱟᱜ ᱡᱚᱢ ᱫᱚ ᱩᱱᱠᱩ ᱫᱚ ᱡᱚᱢ ᱫᱚ ᱢᱟᱱᱮ ᱵᱟᱛᱚᱨ ᱜᱮᱭᱟ ᱟᱨ ᱪᱮᱫ᱾
ᱦᱩᱸ
ᱢᱟᱱᱮ ᱵᱟᱵᱟ ᱦᱚᱲ ᱠᱚ ᱵᱚᱱ ᱡᱚᱢ ᱟᱨ ᱥᱟᱶᱛᱮ ᱵᱮᱵᱚᱥᱛᱷᱟ ᱠᱚᱫᱚ ᱛᱟᱦᱮᱱ ᱜᱮᱭᱟ ᱡᱮ ᱮᱴᱟᱜ ᱵᱮᱵᱚᱥᱛᱷᱟ ᱚᱱᱟ ᱫᱚ ᱱᱟᱜ ᱡᱟᱦᱮᱨ ᱠᱷᱚᱱ ᱵᱟᱭᱨᱮ ᱨᱮ ᱡᱚᱢ ᱨᱮᱱᱟᱜ ᱫᱚ᱾ ᱦᱮᱸ ᱜᱚᱜᱚ ᱦᱚᱲ ᱠᱚ ᱛᱟᱠᱚ ᱞᱟᱹᱜᱤᱫ ᱫᱚ ᱟᱵᱚᱨᱮᱱ ᱾ ᱟᱨ ᱡᱟᱦᱟᱸ ᱢᱚᱬᱮ ᱵᱚ ᱵᱚᱪᱷᱚᱨ ᱯᱚᱨ ᱯᱚᱨ ᱦᱩᱭᱩᱜ ᱫᱚ ᱚᱱᱟ ᱫᱚ ᱟᱜ ᱟᱞᱮ ᱫᱚ ᱤᱭᱟᱹ ᱞᱮ ᱢᱮᱛᱟᱜ ᱠᱟᱱᱟ ᱠᱟᱹᱨᱤᱵᱟᱹᱪᱷᱤ᱾
ᱚ ᱠᱟᱹᱨᱤᱵᱟᱹᱪᱷᱤ᱾
ᱦᱳᱭ ᱟᱫᱚ ᱚᱸᱰᱮ ᱫᱚ ᱱᱟᱜ ᱩᱱᱫᱚ ᱥᱤ ᱥᱤᱢ ᱦᱚᱸ ᱱᱟᱜ ᱫᱟᱨᱮ ᱫᱚ ᱞᱟᱜᱟᱜ ᱜᱮᱭᱟ ᱥᱟᱶᱛᱮ ᱞᱟᱹᱴᱩ ᱫᱟᱨᱮ ᱦᱚᱸᱞᱮ ᱯᱩᱡᱟᱹ ᱠᱚᱜᱮᱭᱟ᱾ ᱡᱮᱢᱚᱱ ᱢᱤᱫᱴᱮᱱ ᱵᱟᱹᱡᱷᱤ ᱜᱟᱹᱭ ᱫᱚᱨᱠᱟᱨᱚᱜ ᱟᱭ ᱟᱨ ᱵᱟᱨᱭᱟ ᱰᱟᱝᱨᱟ ᱠᱤᱱ ᱞᱟᱜᱟᱜᱼᱟ᱾ ᱯᱮᱭᱟᱞᱮ ᱫᱟᱲᱮᱞᱮ ᱮᱢ ᱠᱚᱣᱟ᱾
ᱟᱪᱪᱷᱟ ᱟᱪᱪᱷᱟ ᱞᱟᱦᱟ ᱛᱮᱫᱚ ᱦᱟᱜ ᱦᱩᱸ ᱟᱞᱮ ᱥᱮᱫ ᱦᱚᱸ ᱞᱟᱦᱟ ᱛᱮᱫᱚ ᱚᱱᱠᱟ ᱟᱸᱡᱚᱢ ᱟᱠᱟᱱᱟ ᱡᱮ ᱜᱟᱹᱭ ᱥᱮ ᱰᱟᱝᱨᱟ ᱠᱚᱢᱚᱜ ᱛᱟᱦᱮᱸᱱ ᱾ ᱞᱟᱦᱟᱛᱮ ᱟᱨᱠᱤ ᱩᱱᱫᱚ ᱟᱹᱞᱤᱧ ᱦᱚᱸ ᱦᱚᱭᱛᱚ ᱡᱚᱱᱢᱚ ᱠᱚᱫᱚ ᱵᱟᱝ ᱦᱩᱭ ᱟᱠᱟᱱᱟ ᱟᱱᱟ ᱟᱫᱚ ᱪᱮᱫ ᱠᱚ ᱨᱩᱢ ᱰᱟᱠᱟᱣ ᱚᱱᱟᱵᱤᱱ ᱵᱩᱡᱷᱟᱹᱣ ᱜᱮᱭᱟ᱾
ᱦᱳᱭ ᱦᱳᱭ ᱦᱮ
ᱨᱩᱢ ᱜᱟᱰᱟᱠᱟᱣ ᱵᱟᱲᱟ ᱠᱟᱛᱮ ᱟᱫᱚ ᱠᱤᱪᱷᱩ ᱫᱟᱲᱮ ᱠᱚᱫᱚ ᱠᱚᱢ ᱟᱠᱟᱱᱟ ᱟᱞᱮᱥᱮᱫ ᱫᱚ ᱦᱟᱜ ᱦᱩᱭᱩᱜ ᱯᱩᱸᱰ ᱵᱚᱫᱟ, ᱜᱳᱞᱟ ᱵᱚᱫᱟ, ᱟᱨ ᱯᱟᱹᱴᱷᱤ, ᱢᱤᱫᱴᱟᱝ ᱮ ᱫᱚᱨᱠᱟᱨᱚᱜᱼᱟ᱾
ᱦᱳᱭ ᱮᱠᱫᱚᱢ ᱮᱠᱫᱚᱢ ᱟᱫᱚ ᱡᱟᱭᱜᱟ ᱵᱤᱥᱟᱮᱫ ᱟᱹᱞᱤᱧ ᱫᱚ ᱱᱚᱣᱟ ᱡᱟᱦᱟᱸ ᱜᱤᱫᱽᱨᱟᱹ ᱠᱷᱚᱱ ᱱᱚᱣᱟ ᱜᱮᱞᱤᱧ ᱧᱮᱞ ᱟᱹᱜᱩ ᱟᱠᱟᱫᱟ᱾ ᱛᱚ ᱟᱨ ᱚᱱᱠᱟ ᱜᱮ ᱱᱟᱜ ᱦᱩᱭ ᱦᱤᱡᱩᱜ ᱠᱟᱱᱟ ᱟᱨᱼ᱾